ᱴᱷᱤᱠ ᱜᱮᱭᱟ ᱾
ᱟᱞᱤᱧᱚᱜ ᱨᱚᱲ ᱟᱸᱡᱚᱢᱚᱜ ᱠᱟᱱᱟ?
ᱦᱳᱭ, ᱟᱸᱡᱚᱢᱚᱜ ᱠᱟᱱ ᱜᱮᱭᱟ ᱵᱮᱥ ᱜᱮ ᱟᱸᱡᱚᱢᱚᱜ ᱠᱟᱱᱟ, ᱟᱫᱚ ᱟᱹᱞᱤᱧᱟᱜ ᱜᱮ ᱚᱠᱟ ᱞᱮᱠᱟ ᱟᱸᱡᱚᱢᱚᱜ ᱠᱟᱱᱟ ᱥᱮ ᱵᱟᱝᱼᱟ?
ᱦᱮᱸ ᱟᱸᱡᱚᱢᱚᱜ ᱠᱟᱱ ᱜᱮᱭᱟ ᱾
ᱟᱪᱪᱷᱟ ᱮᱱᱠᱷᱟᱱ ᱫᱚ ᱛᱚᱵᱮ ᱟᱹᱰᱤ ᱱᱟᱯᱟᱭ ᱦᱚᱜᱼᱚᱭ ᱦᱮᱸ ᱨᱚᱲ ᱟᱸᱡᱚᱢᱚᱜ ᱠᱟᱱ ᱠᱷᱟᱡ ᱫᱚ ᱟᱹᱰᱤ ᱵᱮᱥ ᱜᱮ, ᱮ-ᱛᱚᱵᱮ ᱠᱟᱛᱷᱟ ᱫᱚ ᱱᱚᱝᱠᱟᱞᱤᱧ ᱞᱮᱭᱮᱜ ᱛᱟᱦᱮᱱᱟ ᱡᱮ ᱦᱚᱸᱜᱼᱚᱭ ᱟᱯᱮ ᱥᱮᱱ ᱫᱚ ᱦᱚᱜᱼᱚᱭ ᱱᱤᱛᱚᱜ ᱚᱠᱛᱚᱨᱮ ᱥᱤᱛᱩᱝ ᱠᱩ ᱥᱮ ᱦᱚᱜᱼᱚᱭ ᱨᱤᱢᱤᱞ ᱠᱩ, ᱫᱟᱜ ᱡᱟᱹᱲᱤ ᱠᱩ ᱚᱠᱟ ᱞᱮᱠᱟ ᱦᱚᱭ ᱦᱤᱥᱤᱫ ᱠᱚ?
ᱦᱮᱸ ᱟᱞᱮᱥᱮᱜ ᱫᱚ ᱱᱚᱜᱚᱭ ᱱᱤᱛᱚᱜ ᱫᱚ ᱦᱳᱭᱳᱜ ᱠᱟᱱᱟ ᱥᱤᱛᱩᱝ ᱠᱟᱜᱼᱟ ᱾ ᱥᱤᱛᱩᱝ ᱯᱷᱟᱸᱠᱟ ᱥᱟᱶᱛᱮ ᱫᱟᱜ ᱦᱚᱸ ᱡᱚᱨᱚᱜ ᱟᱫᱚ ᱚᱱᱟ ᱠᱷᱟᱹᱛᱤᱨ ᱜᱮ ᱱᱤᱛᱚᱜ ᱫᱚ ᱨᱤᱢᱤᱞ ᱨᱤᱢᱤᱞ ᱞᱮ ᱥᱤᱛᱩ ᱥᱚᱸᱜᱮ ᱾ ᱟᱨ ᱟᱯᱮ ᱥᱮᱜ ᱫᱚ?
ᱟᱪᱪᱷᱟ ᱟᱪᱪᱷᱟ ᱛᱚᱵᱮ, ᱟᱞᱮᱥᱮᱜ ᱦᱚᱸ ᱦᱚᱜᱼᱚᱭ ᱚᱝᱠᱟ ᱞᱮᱠᱟᱛᱮ ᱦᱚᱭ ᱫᱟᱜ ᱨᱤᱢᱤᱞ ᱠᱩ ᱦᱤᱡᱩᱜ ᱫᱚ ᱦᱤᱡᱩᱜ ᱠᱟᱱ ᱜᱮᱭᱟ ᱾ ᱟᱨ ᱡᱟᱹᱥᱛᱤ ᱜᱤ ᱦᱤᱡᱩᱜ ᱠᱟᱱ ᱜᱮᱭᱟ ᱾ ᱧᱮᱞᱚᱜ ᱠᱟᱱ ᱜᱮᱭᱟ ᱡᱮ ᱚᱱᱮᱸ ᱚᱠᱟ ᱚᱠᱟ ᱚᱠᱛᱚ ᱨᱮ ᱟᱢᱫᱟᱜᱮ ᱦᱮᱡ ᱫᱚ ᱦᱤᱡᱩᱜ ᱠᱟᱱᱟ, ᱟᱫᱚ ᱟᱯᱮᱥᱮᱱ ᱜᱮ ᱚᱠᱟᱞᱮᱠᱟ? ᱥᱮᱱ ᱢᱟ ᱦᱚᱸᱜᱼᱚᱭ ᱦᱩᱰᱩᱨ ᱵᱤᱡᱞᱤ ᱦᱚᱸᱭ ᱦᱩᱰᱩᱨ ᱵᱤᱡᱽᱞᱤᱜᱼᱟ, ᱱᱚᱜᱼᱚᱭ ᱰᱟᱝᱨᱤ ᱢᱮᱨᱚᱢ ᱥᱟᱶᱛᱮ ᱦᱚᱲ ᱩᱱᱠᱩ ᱡᱟᱦᱟᱸᱭ ᱯᱷᱚᱞ ᱠᱚᱠᱚ ᱪᱟᱹᱞᱩᱭᱮᱜᱼᱟ ᱩᱝᱠᱩ ᱠᱚᱦᱚᱸ ᱧᱩᱨᱩ ᱟᱠᱚ ᱠᱟᱱᱟ ᱦᱚᱜᱼᱭ ᱪᱮᱴᱮᱨ ᱠᱩ ᱾ ᱟᱫᱚ ᱟᱯᱮᱥᱮᱜ ᱜᱮ ᱦᱚᱸᱜᱼᱚᱭ ᱠᱚ ᱧᱩᱨᱩᱣᱟᱠᱚ ᱠᱟᱱᱟ ᱥᱮ ᱵᱟᱝᱟ?
ᱦᱮᱸ ᱧᱩᱨᱩᱜ ᱠᱟᱱ ᱜᱮᱭᱟ ᱵᱚᱛᱚᱨ ᱜᱮ ᱫᱚᱢᱮ ᱦᱩᱰᱩᱨ ᱵᱤᱡᱽᱞᱤ
ᱥᱟᱝᱛᱮ ᱚᱝᱠᱟ ᱥᱮᱝᱜᱮᱞ ᱫᱟᱜ ᱠᱚ ᱟᱫᱚ ᱵᱚᱛᱚᱨ ᱦᱚᱸ ᱟᱹᱭᱠᱟᱹᱜᱼᱟ ᱾ ᱠᱷᱮᱛ ᱵᱟᱹᱫᱽ ᱨᱮ ᱠᱟᱹᱢᱤ ᱟᱨ ᱢᱮᱱᱠᱷᱟᱱ ᱪᱤᱠᱟᱹᱭᱟᱵᱚᱱ ᱟᱵᱚ ᱢᱟ ᱾ ᱠᱷᱮᱛ ᱵᱟᱹᱫ ᱨᱮ ᱠᱟᱹᱢᱤ ᱛᱮ ᱡᱚᱢᱟᱵᱚᱱ ᱵᱟᱵᱚᱱ ᱪᱟᱥ ᱞᱮᱠᱷᱟᱡ ᱪᱮᱜ ᱵᱚᱱ ᱡᱚᱢᱟ? ᱟᱨ ᱚᱝᱠᱟ ᱦᱩᱲᱩ ᱠᱚ ᱨᱚᱦᱚᱭ ᱦᱩᱭᱩᱜ ᱠᱟᱱᱟ ᱟᱨ ᱤᱧ
ᱟᱪᱪᱷᱟ ᱟᱪᱪᱷᱟ ᱦᱳᱭ ᱚᱱᱟ ᱢᱟ ᱠᱟᱛᱷᱟ ᱠᱟᱱ ᱜᱮᱭᱟ ᱾ ᱟᱯᱚᱱ ᱟᱯᱚᱱ ᱚᱱᱟ ᱠᱚᱫᱚ ᱥᱚᱛᱚᱨᱠᱚ ᱞᱟᱹᱠᱛᱤ ᱠᱟᱱᱟ, ᱟᱨ ᱚᱝᱠᱟᱱᱟᱜ ᱡᱟᱦᱟᱱᱟᱜ ᱥᱟᱢᱟᱱ ᱠᱚ ᱤᱫᱤ ᱠᱟᱜ ᱵᱟᱝ ᱞᱟᱹᱠᱛᱤ ᱠᱟᱱᱟ ᱦᱮᱸᱥᱮ ᱾ ᱮ ᱚᱱᱟ ᱫᱚ ᱱᱤᱡᱮᱨᱟᱜ ᱡᱟᱦᱟᱸ ᱵᱤᱯᱚᱫ ᱜᱷᱚᱴᱟᱣ ᱫᱟᱲᱮᱭᱟᱜᱼᱟ ᱢᱮᱱᱛᱮ ᱚᱱᱟ ᱦᱚᱸ ᱵᱟᱲᱟᱭ ᱢᱮᱱᱟᱜ ᱠᱟᱫᱟ ᱦᱮᱸᱥᱮ, ᱚᱱᱟ ᱞᱮᱠᱟᱛᱮ ᱡᱟᱦᱟᱸ ᱫᱚ ᱱᱤᱡᱮᱨᱟᱜ ᱵᱤᱯᱚᱫ ᱠᱷᱚᱱ ᱴᱮᱠᱟ ᱫᱟᱨᱟᱢ ᱥᱮ ᱦᱚᱸ ᱚᱝᱠᱟ ᱡᱟᱦᱟᱱᱟᱜ ᱚᱜᱷᱚᱴᱚᱱ ᱠᱷᱚᱜ ᱴᱮᱠᱟᱣ ᱫᱟᱨᱟᱢ ᱞᱟᱹᱜᱤᱫ ᱫᱚ ᱟᱵᱚᱜᱮ ᱱᱤᱡᱮ ᱡᱟᱦᱟᱸᱱᱟᱜ ᱵᱮᱵᱚᱥᱛᱷᱟ ᱦᱟᱛᱟᱣ ᱦᱩᱭᱩᱜ ᱛᱟᱵᱚᱱᱟ ᱾ ᱟᱫᱚ ᱦᱚᱸᱜᱼᱚᱭ ᱡᱮ ᱨᱳᱜᱽ ᱵᱤᱵᱷᱤᱱᱱᱚ ᱟᱹᱰᱤ ᱨᱚᱠᱚᱢ ᱦᱤᱡᱩᱜ ᱠᱟᱱᱟ ᱦᱚᱸᱜᱼᱚᱭ ᱡᱟᱹᱯᱩᱜ ᱫᱤᱱ ᱾ ᱱᱮᱛᱟᱨ ᱥᱤᱠᱲᱤᱡ ᱦᱚᱸ ᱵᱟᱠᱚ ᱡᱟᱹᱥᱛᱤᱜᱼᱟ, ᱟᱨ ᱥᱤᱠᱲᱤᱡ ᱠᱚ ᱡᱟᱹᱥᱛᱤ ᱞᱮᱱᱠᱷᱟᱡ ᱦᱚᱜᱼᱚᱭ ᱟ ᱟᱵᱩ ᱠᱩ ᱜᱮᱨ ᱵᱩᱱ ᱛᱟᱸᱦᱮᱱᱟ ᱟᱨ ᱜᱮᱨ ᱠᱟᱛᱮᱜ ᱦᱚᱜᱼᱚᱭ ᱰᱮᱝᱜᱩ ᱥᱮ ᱦᱚᱸ ᱚᱝᱠᱟᱱᱟᱜ ᱟᱡᱟᱨ ᱠᱚ ᱦᱤᱡᱩᱜ ᱜᱮᱭᱟ ᱾ ᱟᱫᱚ ᱦᱚᱸᱜ ᱚᱝᱠᱟ ᱟᱯᱮ ᱥᱮᱫ ᱫᱚ ᱦᱚᱜ ᱚᱝᱠᱟ ᱧᱮᱞᱚᱜ ᱜᱮᱭᱟ ᱥᱮ ᱵᱟᱝ ᱰᱮᱝᱜᱩ ᱟᱡᱟᱨ ᱠᱚ ᱦᱤᱡᱩᱜ ᱠᱟᱱ ᱜᱮᱭᱟ ᱥᱮ ᱵᱟᱝ ᱦᱚᱝ ᱠᱟ ᱥᱤᱠᱲᱤᱡ ᱠᱚ ᱥᱮ ᱦᱚᱝ ᱠᱟ ᱠᱤᱰᱤᱧ ᱠᱟᱴᱟ ᱠᱚ, ᱟ ᱜᱟᱡᱚᱨ ᱠᱚ ᱥᱮ ᱟᱨᱚ ᱩᱝᱠᱩ ᱵᱤᱧ ᱠᱤᱫᱤᱧ ᱠᱩᱠᱩ ᱡᱟᱹᱥᱛᱤᱜ ᱠᱟᱱᱟ ᱥᱮ ᱵᱟᱝᱟ?
ᱦᱚᱸ ᱧᱮᱞ ᱢᱟᱠᱚ ᱧᱮᱞᱚᱜ ᱠᱟᱱ ᱜᱮᱭᱟ ᱟᱨ ᱱᱤᱭᱟᱹ ᱥᱩᱢᱚᱭ ᱫᱚ ᱾ ᱚᱲᱟᱜ ᱥᱩᱨ ᱨᱮᱜᱮ ᱟᱞᱮᱫᱚ ᱢᱟᱜ ᱞᱟᱴᱟ ᱠᱚ ᱢᱮᱱᱟᱜᱼᱟ ᱥᱟᱶᱛᱮ ᱦᱟᱱᱟ ᱱᱤᱭᱟᱹ ᱯᱩᱞᱤᱥ ᱠᱟᱴᱟ ᱪᱟ ᱯᱚᱥ ᱠᱚ ᱟᱨᱚ ᱡᱚᱡᱚ ᱫᱟᱨᱤ ᱠᱚᱦᱚᱸ ᱢᱮᱱᱟᱜᱼᱟ ᱩᱞ ᱫᱟᱨᱤ ᱠᱚ ᱾ ᱟᱫᱚ ᱛᱟᱦᱚᱞᱮ ᱟᱞᱮ ᱚᱲᱟᱜ ᱥᱮᱫ ᱫᱚᱢᱮ ᱥᱤᱠᱬᱤᱡ ᱠᱚ ᱦᱤᱡᱩᱜ ᱜᱮᱭᱟ, ᱫᱚᱢᱮ ᱠᱚ ᱜᱮᱜᱮᱨᱟᱱᱤᱡ ᱜᱮᱭᱟ ᱾ ᱟᱫᱚ ᱚᱱᱟ ᱜᱮ ᱥᱤᱠᱲᱤᱡ ᱴᱷᱮᱱ ᱠᱷᱚᱱᱟᱜ ᱵᱟᱧᱪᱟᱣ ᱞᱟᱹᱜᱤᱫ ᱫᱚ ᱢᱚᱥᱟᱨᱤ ᱢᱮᱱᱟᱜᱼᱟ, ᱢᱚᱥᱟᱨᱤ ᱞᱮ ᱦᱟ ᱛᱟᱣ ᱠᱟᱜᱼᱟ ᱢᱚᱥᱟᱨᱤᱜ ᱜᱮᱭᱟᱞᱮ ᱟᱨ ᱟᱯᱮ ᱥᱮᱜ ᱜᱮ?
ᱦᱳᱭ, ᱟᱞᱮ ᱥᱮᱜ ᱦᱚᱸ ᱦᱚᱜᱼᱚᱭ ᱥᱤᱠᱲᱤᱡ ᱠᱷᱚᱱ ᱵᱟᱧᱪᱟᱣ ᱞᱟᱹᱜᱤᱫ ᱦᱚᱸ ᱚᱱᱟ ᱢᱚᱥᱟᱨᱤ ᱠᱚᱫᱚ ᱢᱮᱱᱟᱜ ᱫᱚ ᱢᱮᱱᱟᱜ ᱜᱮᱭᱟ ᱾ ᱟᱫᱚ ᱚᱱᱟ ᱥᱟᱶᱛᱮᱛᱚ ᱦᱚᱸᱜᱼᱚᱭ ᱦᱮᱸ ᱧᱮᱞᱚᱜᱼᱟ ᱡᱮ ᱦᱚᱜ ᱚᱝᱠᱟ ᱚᱸᱡᱨᱟ ᱡᱟᱭᱜᱟ ᱠᱚ ᱵᱟᱞᱮ ᱫᱚᱦᱚ ᱠᱟᱜᱼᱟ ᱾ ᱡᱟᱦᱟᱸ ᱨᱮ ᱫᱟᱜ ᱠᱚ ᱡᱟᱹᱥᱛᱤ ᱛᱟᱦᱮᱱᱟ ᱚᱝᱠᱟ ᱚᱸᱡᱨᱟ ᱜᱮᱭᱟ ᱫᱟᱜ ᱠᱚ ᱡᱟᱹᱥᱛᱤ ᱛᱟᱦᱮᱱᱟ ᱾ ᱧᱮᱞᱚᱜᱼᱟ ᱡᱮ ᱫᱟᱜ ᱠᱷᱟᱹᱛᱤᱨ ᱛᱮ ᱦᱚᱸ ᱚᱝᱠᱟ ᱡᱟᱦᱟᱱᱟᱜ ᱢᱮ ᱡᱟᱦᱟᱸᱨᱮ ᱡᱟᱣᱨᱟᱜᱼᱟ ᱥᱤᱠᱲᱤᱡ ᱠᱩᱠᱩ ᱵᱤᱥᱤᱜᱼᱟ, ᱥᱮ ᱡᱟᱦᱟᱸᱱ ᱠᱚ ᱚᱝᱠᱟ ᱦᱮᱸᱜ ᱫᱟᱨᱤ ᱥᱟᱠᱟᱢ ᱠᱚᱨᱮᱱᱟᱜ ᱯᱚᱪᱟ ᱠᱚᱜᱼᱟ, ᱥᱮ ᱵᱩᱥᱩᱵ ᱥᱟᱠᱟᱢ ᱠᱷᱚᱱ ᱦᱚᱜ ᱚᱝᱠᱟ ᱜᱮ ᱯᱮᱱᱰᱨᱚᱢ ᱠᱚ ᱟᱨᱚ ᱮᱢᱟᱱ ᱛᱮᱱᱟᱜ ᱟᱹᱰᱤ ᱢᱟᱱᱮ ᱛᱤᱡᱩ ᱠᱚᱠᱚ ᱛᱮᱭᱟᱨᱚᱜ ᱜᱮᱭᱟ, ᱟᱫᱚ ᱩᱝ ᱠᱩ ᱟᱞᱚᱯᱮ ᱛᱮᱭᱟᱨᱚᱜ ᱢᱟ ᱚᱱᱟ ᱠᱷᱟᱹᱛᱤᱨ ᱛᱮ ᱦᱚᱜᱼᱚᱭ ᱢᱟᱲᱟᱝ ᱠᱷᱚᱱ ᱚᱱᱟ ᱪᱮᱛᱟᱱ ᱨᱟᱱ ᱵᱟᱠᱷᱟᱱ ᱚᱱᱟ ᱡᱟᱦᱟᱸ ᱫᱚ ᱥᱮᱭᱟ ᱠᱚᱜᱼᱟ ᱚᱱᱟ ᱠᱚ ᱥᱟᱱᱟᱢ ᱡᱤᱱᱤᱥ ᱜᱮ ᱠᱷᱮᱛ ᱠᱚᱨᱮᱞᱮ ᱜᱤᱰᱤ ᱫᱚᱦᱚ ᱠᱟᱜᱼᱟ ᱮᱱᱠᱷᱟᱱ ᱚᱱᱟ ᱫᱚ ᱥᱟᱨ ᱞᱮᱠᱟᱭ ᱠᱟᱹᱢᱤᱭᱟ ᱾ ᱮᱴᱟᱜ ᱠᱤᱪᱷᱩ ᱛᱤᱡᱩ ᱠᱚ ᱵᱟᱠᱚ ᱛᱮᱭᱟᱨᱚᱜ ᱢᱟ ᱾ ᱟᱫᱚ ᱟᱯᱮ ᱥᱮᱡ ᱜᱮ ᱦᱚᱸ ᱚᱝᱠᱟ ᱯᱮ ᱠᱷᱮᱛ ᱠᱚᱨᱮ ᱫᱚᱯᱮ ᱜᱤᱰᱤ ᱠᱟᱜᱼᱟ ᱜᱮᱭᱟ ᱥᱮ ᱵᱟᱝ ᱦᱚᱸᱜᱼ ᱚᱱᱟ ᱠᱚ ᱥᱟᱢᱟᱱ ᱠᱩ?
ᱦᱳᱭ ᱦᱳᱭ, ᱜᱤᱲᱤ ᱠᱟᱜ ᱜᱮᱭᱟᱞᱮ ᱡᱟᱦᱟᱸ ᱫᱚ ᱚᱲᱟᱜ ᱠᱚᱨᱮᱱᱟᱜ ᱚᱸᱡᱽᱨᱟ ᱡᱚᱵᱽᱨᱟ ᱠᱚᱜᱼᱟ ᱥᱟᱶᱛᱮ ᱜᱟᱹᱭ ᱢᱤᱦᱩ ᱡᱟᱦᱟᱸ ᱠᱷᱚᱲ ᱠᱚ ᱡᱚᱢ ᱠᱚᱞᱮ ᱮᱢᱟ ᱠᱚᱜᱮᱭᱟ, ᱟᱫᱚ ᱚᱱᱟ ᱜᱩᱨᱤᱡ ᱠᱚ ᱢᱮᱥᱟ ᱢᱮᱥᱤ ᱟᱫᱚ ᱠᱷᱮᱛ ᱨᱮᱞᱮ ᱜᱤᱲᱤ ᱠᱟᱜ ᱜᱮᱭᱟ, ᱚᱱᱟ ᱢᱟ ᱥᱟᱨ ᱞᱮᱠᱟᱭ ᱠᱟᱹᱢᱤᱭᱟ ᱜᱩᱨᱤᱡ ᱾ ᱛᱚ, ᱟᱫᱚ ᱚᱱᱟ ᱠᱚᱜᱮᱞᱮ ᱤᱫᱤ ᱜᱮᱭᱟ ᱠᱷᱮᱛ ᱛᱮ, ᱛᱚᱞᱟ ᱞᱟᱦᱟ ᱨᱮᱦᱚᱸ ᱚᱱᱟ ᱜᱩᱨᱤᱡ ᱛᱮ ᱤᱫᱤ ᱴᱚ ᱠᱟᱜᱼᱟ ᱥᱮ ᱠᱷᱚᱛ ᱟᱨ ᱨᱚᱦᱚᱭ ᱞᱟᱦᱟᱨᱮ ᱡᱚᱠᱷᱚᱱ ᱠᱷᱮᱛ ᱠᱚᱠᱚ ᱥᱤᱭᱟ ᱚᱱᱟ ᱞᱟᱦᱟ ᱨᱮᱞᱮ ᱤᱫᱤᱭᱟ ᱫᱟᱜ ᱞᱟᱦᱟᱨᱮ ᱾ ᱟ ᱫᱟᱜ ᱞᱮᱠᱷᱟᱡ ᱢᱟ ᱫᱚᱢᱮ ᱦᱟᱢᱟᱞᱚᱜᱼᱟ ᱤᱫᱤ ᱵᱟᱝ ᱜᱟ ᱱᱚᱜᱼᱟ ᱟᱫᱚ ᱚᱱᱟᱛᱮ ᱞᱟᱦᱟ ᱞᱟᱦᱟᱞᱮ ᱤᱫᱤ ᱦᱚᱴᱚ ᱠᱟᱜ ᱜᱮᱭᱟ ᱾
ᱟᱪᱪᱷᱟ, ᱟᱪᱪᱷᱟ! ᱦᱮᱸ ᱤᱧᱤᱧ ᱟᱹᱜᱩᱴᱩ ᱠᱟᱫᱟ ᱾ ᱟᱫᱚ ᱚᱝᱠᱟ ᱞᱮᱠᱟᱜᱮ ᱡᱮ ᱧᱮᱞᱚᱜᱼᱟ ᱡᱮ ᱟᱹᱰᱤ ᱚᱠᱛᱚ ᱨᱮ ᱡᱮ ᱦᱚᱸᱜᱼᱚᱭ ᱦᱮᱸ ᱥᱟᱨᱠᱩ ᱠᱷᱚᱱ ᱵᱟᱝ ᱮᱢ ᱠᱟᱛᱮ ᱦᱚᱸ ᱠᱷᱟᱫᱽ ᱠᱚᱵᱚᱱ ᱮᱢᱟ ᱦᱳᱭᱥᱮ ᱚᱱᱟ ᱠᱚᱫᱚ ᱟᱹᱰᱤ ᱠᱟᱹᱢᱤ ᱨᱮᱜᱮ ᱞᱟᱜᱟᱣ ᱫᱚ ᱞᱟᱜᱟᱜᱼᱟ ᱟᱨ ᱞᱟᱠᱛᱤ ᱠᱟᱱᱟ ᱚᱱᱟ ᱠᱚ ᱮᱢ ᱫᱚ ᱟᱵᱚᱣᱟᱜ ᱦᱳᱭᱥᱮ ᱥᱟᱨ ᱵᱤᱥᱠᱩ ᱵᱟᱝ ᱵᱮᱵᱚᱦᱟᱨ ᱠᱟᱛᱮᱜ, ᱟᱨ ᱚᱱᱟ ᱠᱚᱫᱚ ᱥᱤᱨᱡᱚᱱᱤᱭᱟᱹ ᱮᱢ ᱞᱮᱠᱟᱛᱮ ᱡᱟᱦᱟᱸ ᱫᱚ ᱞᱟᱹᱭᱵᱚᱱ ᱱᱮᱪᱟᱨᱮᱞ ᱥᱮ ᱟᱹᱰᱤ ᱜᱩᱱᱢᱟᱱ ᱥᱟᱨ ᱞᱮᱠᱟ ᱛᱮᱭᱟᱨᱚᱜ ᱜᱮᱭᱟ ᱟᱫᱚ ᱟᱯᱮ ᱥᱮᱫ ᱫᱚ ᱦᱚᱸᱜᱼᱚᱭ ᱱᱚᱝᱠᱟ ᱠᱚ ᱞᱟᱹᱭ ᱜᱮᱭᱟ ᱥᱮ ᱵᱟᱝ ᱚᱱᱟ ᱥᱟᱨ ᱠᱷᱚᱱ ᱫᱚ ᱱᱚᱣᱟ ᱚᱲᱟᱜ ᱨᱮ ᱛᱮᱭᱟᱨ ᱠᱚ ᱡᱟᱦᱟᱸ ᱛᱤᱱᱟᱹᱜ ᱜᱩᱨᱤᱡ ᱠᱚ ᱥᱮ ᱱᱚᱝᱠᱟ ᱥᱮᱭᱟ ᱡᱤᱱᱤᱥ ᱠᱚ ᱢᱮᱱᱟᱜ ᱟᱠᱟ ᱠᱷᱮᱛ ᱨᱮ ᱜᱤᱰᱤ ᱞᱮᱠᱷᱟᱱ ᱚᱱᱟᱜᱮ ᱥᱟᱨ ᱞᱮᱠᱟ ᱡᱟᱹᱥᱛᱤ ᱠᱟᱹᱢᱤᱭᱟ ᱟᱯᱮ ᱥᱮᱱ ᱫᱚ ᱚᱱᱠᱟ ᱠᱚ ᱞᱟᱹᱭ ᱜᱮᱭᱟ ᱥᱮ ᱵᱟᱝ?
ᱦᱳᱭ ᱦᱳᱭ ᱞᱟᱹᱭ ᱜᱮᱭᱟ ᱠᱚ ᱞᱟᱹᱭ ᱫᱚ, ᱟᱨ ᱟᱞᱮ ᱦᱚᱸᱞᱮ ᱜᱤᱰᱤ ᱜᱮᱭᱟᱞᱮ ᱜᱤᱲᱤ ᱫᱚ᱾ ᱵᱟᱝ ᱫᱚ ᱵᱟᱝ᱾ ᱟᱨ ᱦᱩᱲᱩ ᱨᱚᱦᱚᱭ ᱠᱟᱛᱮᱜ ᱥᱟᱶᱛᱮ ᱥᱟᱨ ᱵᱤᱥ ᱢᱟ ᱮᱢ ᱜᱮ ᱞᱟᱜᱟᱣ ᱟᱵᱚᱱᱟ ᱵᱟᱠᱷᱟᱡ ᱦᱩᱲᱩ ᱢᱟ ᱵᱤᱥ ᱪᱮᱠᱟ ᱵᱟᱝ ᱦᱩᱭᱩᱜ-ᱟ, ᱛᱤᱡᱩ ᱜᱮᱠᱚ ᱡᱚᱢ ᱪᱟᱵᱟᱭᱟ ᱟᱨ ᱦᱩᱲᱩ ᱦᱚᱸ ᱵᱟᱝ ᱦᱟᱨ ᱟᱜ-ᱟ ᱫᱟᱨᱮ ᱦᱚᱸ ᱵᱟᱝ ᱫᱟᱨᱮ ᱡᱩᱫᱤ ᱥᱟᱨ ᱵᱟᱵᱚᱱ ᱮᱢᱟᱜ-ᱟ᱾ ᱟᱨ ᱚᱱᱟ ᱦᱚᱸ ᱦᱩᱲᱩ ᱯᱚᱴᱮ ᱥᱟᱶ ᱥᱟᱶᱛᱮᱜᱮ ᱫᱚᱢᱮ ᱥᱟᱨᱵᱤᱥ ᱦᱩᱭᱩᱜ-ᱟ, ᱟᱨ ᱵᱟᱠᱷᱟᱡ ᱚᱱᱠᱟ ᱫᱚᱢᱮ ᱠᱚ ᱛᱤᱡᱩ ᱠᱚ ᱡᱚᱢ ᱜᱮᱭᱟ ᱟᱞᱮ ᱥᱮᱫ ᱫᱚ᱾ ᱡᱩᱫᱤ ᱵᱟᱢ ᱮᱢᱟᱜ-ᱟ ᱛᱚ ᱜᱮᱞᱮ ᱨᱮᱜᱮ ᱚᱝᱠᱟ ᱜᱮ ᱛᱟᱦᱮᱱᱟ ᱠᱚᱯᱮᱜ ᱨᱮᱜᱮ ᱵᱟᱝ ᱯᱟᱥᱱᱟᱜ-ᱟ᱾ ᱟᱨ ᱡᱟᱦᱟᱸ ᱫᱟᱠᱟᱦᱚᱸ ᱵᱟᱝ ᱦᱩᱭᱩᱜ-ᱟ ᱵᱮᱥ ᱞᱮᱠᱟ ᱡᱟᱦᱟᱸ ᱡᱚᱴᱟᱜ᱾ ᱚᱱᱟ ᱠᱚ ᱵᱮᱥ ᱞᱮᱠᱟ ᱵᱟᱝ ᱦᱩᱭᱩᱜ-ᱟ ᱵᱟᱝ ᱯᱮᱨᱮᱡᱚᱜ-ᱟ᱾
ᱟᱪᱪᱷᱟ ᱟᱪᱪᱷᱟ, ᱛᱚᱵᱮ ᱦᱳᱭ ᱚᱱᱠᱟ ᱫᱚ ᱦᱩᱭᱩᱜ ᱜᱮᱭᱟ ᱵᱟᱨ ᱯᱮ ᱴᱟᱭᱤᱢ ᱾ ᱚᱠᱟ ᱚᱠᱟ ᱚᱠᱛᱚᱨᱮ ᱦᱳᱭᱥᱮ ᱟᱫᱚ ᱠᱟᱛᱷᱟ ᱫᱚ ᱦᱩᱭᱩᱜ ᱠᱟᱱᱟ ᱱᱚᱝᱠᱟᱱ ᱡᱮ ᱦᱚᱜ-ᱚᱭ ᱦᱳᱲᱳ ᱦᱮᱸᱥᱮ᱾ ᱮᱸ ᱦᱳᱲᱳ ᱡᱚᱠᱷᱚᱱ ᱜᱮᱞᱮᱜ-ᱟ ᱛᱚᱠᱷᱚᱱ ᱢᱤᱫ ᱨᱚᱠᱚᱢ ᱵᱟᱦᱟᱜ ᱠᱟᱱᱟ ᱦᱳᱭ᱾ ᱚᱱᱟ ᱵᱟᱦᱟ ᱚᱠᱛᱚᱨᱮ ᱩᱱᱠᱩ ᱛᱤᱡᱩ ᱠᱚ ᱞᱟᱜᱟᱜ ᱛᱟᱦᱮᱱᱟ ᱟᱫᱚ ᱛᱚᱠᱷᱚᱱ ᱟᱯᱮ ᱫᱚ ᱵᱷᱤᱴᱟᱢᱤᱱ ᱡᱟᱹᱥᱛᱤ ᱯᱮ ᱮᱢ ᱛᱟᱦᱮᱱᱟ ᱥᱮ᱾ ᱦᱚᱸᱜ-ᱚᱭ ᱩᱱᱠᱩ ᱛᱤᱡᱩ ᱜᱚᱡ ᱞᱟᱹᱜᱤᱫ ᱨᱟᱱ ᱯᱮ ᱮᱢᱢᱟᱜ ᱛᱟᱦᱮᱱᱟ᱾
ᱦᱳᱭ ᱵᱟᱱᱟᱨ ᱜᱮ ᱢᱟᱲᱟᱝ ᱫᱚ ᱛᱤᱡᱳ ᱜᱚᱡ ᱟᱨ ᱤᱱᱟᱹ ᱯᱚᱨᱮ ᱫᱚ ᱵᱷᱤᱴᱟᱢᱤᱱ ᱵᱷᱤᱴᱟᱢᱤᱱ ᱮᱢᱟᱜ ᱠᱷᱟᱱ ᱵᱷᱟᱜᱮ ᱞᱮᱠᱟ ᱯᱮᱨᱮᱡ ᱯᱮᱨᱮᱡ ᱜᱮ ᱚᱱᱟ ᱡᱚ ᱡᱟᱝ ᱚᱜ ᱜᱮᱭᱟ ᱵᱮᱥ ᱞᱮᱠᱟ ᱜᱮ ᱦᱩᱭᱩᱜ-ᱟ᱾ ᱟᱨ ᱟᱯᱮ ᱥᱮᱱ ᱜᱮ?
ᱦᱳᱭ ᱟᱞᱮ ᱥᱮᱫ ᱦᱚᱸ ᱚᱱᱠᱟ ᱜᱮᱠᱚ ᱮᱢᱟ ᱯᱩᱭᱞᱩ ᱫᱚ ᱛᱤᱡᱩ ᱜᱚᱡ ᱨᱟᱱ ᱟᱨ ᱚᱱᱟ ᱯᱚᱨᱮ ᱜᱮ ᱠᱤᱪᱷᱩ ᱫᱤᱱ ᱯᱚᱨᱮ ᱜᱮ ᱦᱚᱜ-ᱚᱭ ᱵᱷᱤᱴᱟᱢᱤᱱ ᱠᱩ ᱠᱩ ᱮᱢᱟᱜ ᱜᱮᱭᱟ ᱡᱮᱢᱚᱱ ᱚᱱᱟ ᱡᱟᱦᱟᱸ ᱫᱚ ᱯᱷᱚᱥᱚᱞ ᱢᱮᱱᱟᱜ ᱟᱠᱟᱜ ᱚᱱᱟ ᱯᱷᱚᱥᱚᱞ ᱟᱹᱰᱤ ᱱᱟᱯᱟᱭ ᱛᱮ ᱱᱟᱭᱛᱮ ᱦᱩᱭᱩᱜ ᱢᱟᱱ ᱟᱫᱚ ᱟᱯᱮ ᱥᱮᱫ ᱫᱚ ᱦᱚᱜ-ᱚᱭ ᱜᱩᱦᱩᱢ ᱠᱚᱫᱚ ᱠᱚ ᱪᱟᱥ ᱜᱮᱭᱟ ᱥᱮ ᱵᱟᱝᱟ?
ᱦᱳᱭ ᱪᱟᱥ ᱜᱮᱭᱟᱞᱮ ᱪᱟᱥ ᱫᱚ ᱢᱮᱱᱠᱷᱟᱱ ᱱᱮᱛᱟᱨ ᱫᱚ ᱩᱱᱟᱹᱜ ᱵᱟᱝᱞᱮ ᱪᱟᱥ ᱮᱫᱟ᱾ ᱟᱫᱚ ᱢᱤᱫ ᱵᱟᱨ ᱦᱚᱲ ᱫᱚ ᱩᱱᱠᱩ ᱪᱮᱬᱮ ᱠᱚ ᱫᱚᱢᱮ ᱠᱚ ᱡᱚᱢ ᱜᱮᱭᱟ ᱛᱚ ᱟᱫᱚ ᱚᱱᱟ ᱠᱷᱟᱛᱤᱨ ᱡᱚᱠᱷᱚᱱ ᱜᱟᱡᱮ ᱜᱟᱱ ᱦᱚᱲ ᱵᱟᱨ ᱯᱮ ᱦᱚᱲ ᱠᱚ ᱪᱟᱥ ᱜᱮᱭᱟ᱾ ᱛᱚᱠᱷᱚᱱ ᱜᱮ ᱪᱟᱥ ᱦᱩᱭᱩᱜ ᱠᱟᱱ ᱛᱟᱦᱮᱸᱫ ᱟᱨ ᱞᱟᱦᱟ ᱵᱚᱪᱷᱚᱨ ᱞᱮ ᱪᱟᱥ ᱞᱮᱜ-ᱟ ᱛᱚ ᱚᱱᱟᱜᱮ ᱢᱮᱱᱟᱜ ᱜᱮᱭᱟ ᱱᱟᱜ᱾ ᱠᱷᱟᱭᱟᱨ᱾ ᱫᱚᱢᱮ ᱫᱤᱱ ᱢᱟ ᱫᱚᱦᱚ ᱠᱟᱛᱮᱫ ᱡᱚᱢ ᱵᱟᱵᱚᱱ ᱫᱟᱲᱮᱭᱟᱜ-ᱟ, ᱦᱟᱲᱦᱟᱜ ᱴᱟᱭᱤᱯ ᱵᱩᱡᱷᱟᱹᱣᱟ ᱟᱫᱚ ᱚᱱᱟ ᱠᱷᱟᱛᱤᱨ ᱟᱫᱚ ᱵᱟᱞᱮ ᱪᱟᱥ ᱠᱟᱜ-ᱟ, ᱱᱮᱥ ᱫᱚ᱾
ᱟᱪᱪᱷᱟ ᱟᱪᱪᱷᱟ, ᱛᱚᱵᱮ ᱦᱮ ᱦᱟᱲᱟᱜ ᱫᱚ ᱚᱱᱟ ᱫᱚ ᱪᱤᱠᱟᱹᱛᱮ ᱵᱩᱡᱩᱜ ᱛᱟᱦᱮᱱᱟ ᱜᱩᱦᱩᱢ ᱫᱚ ᱚᱱᱟ ᱫᱚ
ᱚᱱᱟ ᱫᱚ ᱢᱟᱨᱮ ᱞᱮᱱᱠᱷᱟᱱ ᱜᱮ ᱫᱚᱦᱚ ᱫᱚᱦᱚᱛᱮ ᱦᱚ ᱚᱝᱠᱟ ᱫᱟᱜ ᱡᱟᱹᱯᱩᱫ ᱫᱤᱱ ᱢᱮᱦᱟᱜ ᱛᱚ, ᱟᱫᱚ ᱛᱟᱦᱚᱞᱮ ᱚᱠᱟ ᱞᱮᱠᱟ᱾ ᱯᱟᱴᱟᱭᱤᱯ ᱪᱚ ᱥᱚᱣᱟ ᱟᱨ ᱢᱟᱨᱮ ᱢᱟᱨᱮ ᱞᱮᱯᱟ ᱴᱟᱭᱤᱯ ᱦᱟᱲᱦᱟᱱ ᱠᱚ ᱵᱩᱡᱷᱟᱹᱜ-ᱟ᱾
ᱟᱪᱪᱷᱟ ᱟᱪᱪᱷᱟ, ᱦᱳᱭ ᱚᱝᱠᱟ ᱫᱚ ᱚᱱᱟ ᱫᱚ ᱚᱠᱛᱚ ᱦᱤᱥᱟᱹᱵᱽ ᱛᱮ ᱚᱱᱟ ᱫᱚ ᱵᱚᱫᱚᱞᱚᱜ ᱜᱮᱭᱟ ᱟᱨ ᱚᱝᱠᱟ ᱫᱚᱦᱚ ᱠᱟᱜ ᱠᱷᱟᱡ ᱫᱚ ᱚᱱᱟ ᱫᱚ ᱦᱟᱲᱦᱟᱛᱚᱜ ᱜᱮᱭᱟ ᱟᱫᱚ ᱚᱱᱟ ᱚᱠᱛᱚᱨ ᱨᱮ ᱚᱱᱟ ᱠᱚᱫᱚ ᱯᱤᱥᱟᱹᱣ ᱠᱟᱛᱮᱫ ᱥᱮ ᱦᱚᱸ ᱚᱱᱠᱟ ᱟᱹᱠᱷᱨᱤᱧ ᱜᱤᱰᱤ ᱜᱤ ᱱᱟᱯᱟᱭᱚᱜ-ᱟ ᱚᱱᱟ ᱠᱚᱫᱚ᱾
ᱦᱚᱭ ᱦᱚᱭ᱾
ᱟᱫᱚ ᱚᱣᱟ ᱥᱟᱣᱛᱮ ᱦᱚᱜ-ᱚᱭ ᱟᱯᱮ ᱥᱮᱱ ᱫᱚ ᱦᱚᱜ-ᱚᱭ ᱪᱷᱳᱞᱟ ᱥᱮ ᱱᱚᱭ ᱱᱚᱝᱠᱟ ᱢᱚᱴᱚᱨ ᱮᱻ ᱥᱮ ᱦᱚᱸ ᱚᱜᱠᱟ ᱡᱚᱸᱰᱨᱟ ᱠᱚᱫᱚ ᱯᱮ ᱮᱨ ᱜᱮᱭᱟ ᱥᱮ ᱵᱟᱝ ᱟᱨᱯᱮ ᱨᱚᱦᱚᱭ ᱜᱮᱭᱟ ᱥᱮ ᱵᱟᱝ?
ᱦᱮᱸ ᱨᱚᱦᱚᱭ ᱜᱮᱭᱟᱞᱮ ᱨᱚᱦᱚᱭ ᱫᱚ ᱢᱚᱴᱚᱨ ᱠᱚ ᱡᱟᱦᱟᱸ ᱱᱚᱜᱼᱚᱭ ᱨᱟᱵᱟᱝ ᱫᱤᱱ ᱨᱮ ᱦᱚᱨᱚᱭ ᱜᱮᱭᱟᱞᱮ ᱟᱨ ᱵᱮᱥ ᱠᱟᱹᱣᱰᱤ ᱠᱚᱦᱚᱸ ᱦᱩᱭᱩᱜ ᱜᱮᱭᱟ ᱚᱱᱟ ᱪᱟᱥᱵᱟᱥ ᱠᱟᱛᱮᱫ ᱫᱚ ᱵᱚᱝ ᱫᱚ ᱵᱟᱝ᱾
ᱟᱪᱪᱷᱟ ᱟᱪᱪᱷᱟ ᱛᱚᱵᱮ ᱟᱯᱮᱥᱮᱫ ᱦᱚᱸ ᱦᱚᱜᱼᱚᱝᱠᱟ ᱠᱩ ᱨᱚᱦᱚᱭ ᱫᱚᱠᱚ ᱨᱚᱦᱚᱭ ᱜᱮᱭᱟ ᱟᱫᱚ ᱦᱚᱸᱜᱼᱚᱭ ᱡᱚᱱᱰᱨᱟ ᱡᱚᱠᱷᱚᱱ ᱮ ᱯᱚᱴᱠᱚᱡᱚᱜᱼᱟ ᱡᱚᱸᱰᱨᱟ ᱡᱚᱠᱷᱚᱱ ᱯᱚᱴᱠᱚᱡ ᱫᱚ ᱵᱟᱝ ᱠᱚ ᱞᱟᱹᱭᱟ ᱡᱟᱦᱟᱸ ᱫᱚ ᱯᱷᱚᱲᱚᱜᱼᱟ ᱡᱚᱸᱰᱨᱟ ᱦᱳᱭᱥᱮ ᱟᱫᱚ ᱟᱻ ᱟᱵᱮᱱ ᱫᱚ ᱦᱚᱸᱜᱼᱚᱭ ᱢᱤᱫᱴᱮᱱ ᱡᱚᱱᱰᱨᱟ ᱛᱤᱱᱟᱹᱜ ᱜᱟᱱ ᱮᱸ ᱡᱚ ᱵᱮᱱ ᱧᱮᱞ ᱟᱠᱟᱜᱼᱟ? ᱡᱟᱦᱟᱸ ᱚᱝᱠᱟ ᱯᱷᱚᱲ ᱩᱰᱩᱠᱚᱜ ᱡᱟᱦᱟᱸ? ᱦᱮᱸ ᱞᱟᱹᱭ ᱵᱮᱱ ᱾ ᱢᱤᱫᱴᱮᱱ ᱡᱚᱸᱰᱨᱟ ᱨᱮ ᱛᱤᱱᱟᱹᱜ ᱜᱟᱱ ᱯᱷᱚᱲ ᱵᱮᱱ ᱧᱮᱞ ᱟᱠᱟᱜᱼᱟ ᱥᱮ ᱦᱚᱜᱼᱚᱝᱠᱟ ᱢᱤ
ᱫᱚ ᱛᱮᱭᱟᱨᱚᱜ ᱜᱮᱭᱟ ᱵᱟᱹᱫᱽ ᱠᱷᱚᱱ ᱡᱚᱜᱼᱟ ᱛᱚ ᱡᱚᱠᱷᱚᱱ ᱜᱮ ᱫᱚᱭ ᱦᱟᱨᱟᱪᱟᱢ ᱠᱷᱚᱱᱟᱜ ᱜᱮ ᱵᱟᱝᱛᱚ ᱾ ᱟᱨ ᱟᱯᱮ ᱥᱮᱫ ᱫᱚ ᱚᱠᱟᱞᱮᱠᱟ?